ᱦᱮᱞᱳ ᱾
ᱤᱧᱟᱜ ᱟᱲᱟᱝ ᱟᱸᱡᱚᱢᱚᱜ ᱠᱟᱱᱟ?
ᱦᱮᱞᱳ ᱾
ᱦᱮᱸ ᱾
ᱟᱸᱡᱚᱢ ᱫᱟᱹᱵᱤᱱ?
ᱤᱧᱟᱹᱜ ᱟᱲᱟᱝ ᱟᱸᱡᱚᱢᱚᱜ ᱠᱟᱱᱟ? ᱦᱮᱸ ᱟᱸᱡᱚᱢ ᱫᱟᱹᱧ ᱾
ᱦᱮᱸ ᱱᱤᱛᱚᱜ ᱟᱸᱡᱚᱢᱚᱜ ᱠᱟᱱᱟ ᱾
ᱟᱪᱪᱷᱟ ᱱᱮᱴᱣᱟᱨᱠ ᱡᱟᱭᱜᱟ ᱨᱮ ᱛᱟᱦᱮᱱ ᱢᱮ ᱵᱟᱭ ᱫᱟᱜ ᱠᱟᱫᱟ ᱥᱩᱫᱩ ᱨᱤᱢᱤᱞ ᱠᱟᱜᱼᱟᱭ ᱟᱯᱮ ᱥᱮᱫ ᱫᱚ
ᱟᱞᱮ ᱥᱮᱫ ᱫᱚ
ᱫᱚᱢᱮ
ᱟ ᱟᱞᱮ ᱥᱮᱜ ᱫᱚᱭ ᱫᱟᱜ ᱠᱟᱫᱟ ᱢᱟᱱᱮ ᱠᱚᱢ ᱠᱚᱢ ᱮ ᱫᱟᱜ ᱟᱠᱟᱫᱟ
ᱫᱚᱢ
ᱫᱚᱢᱮ ᱫᱚ ᱵᱟᱝ ᱠᱚᱢ ᱠᱚᱢ ᱢᱟᱡᱷᱟᱨᱤ ᱴᱟᱭᱤᱯ ᱟᱨ ᱛᱚᱞᱟ ᱠᱚᱯᱮ ᱜᱤᱰᱤ ᱠᱟᱫᱟ ᱥᱮ ᱵᱟᱝ
ᱵᱟᱝ ᱵᱟᱞᱮ ᱜᱤᱰᱤ ᱦᱟᱸ ᱜᱤᱰᱤ ᱠᱟᱜᱼᱟ ᱞᱮ ᱜᱤᱰᱤ ᱠᱟᱜᱼᱟ ᱞᱮ
ᱚᱢ
ᱟᱯᱮ ᱫᱚ
ᱦᱮᱸ ᱟᱞᱮ ᱜᱤ ᱦᱳᱭ ᱠᱟᱱᱟᱭ ᱵᱟᱨ ᱯᱮ ᱞᱟᱦᱟ ᱜᱤᱫᱤ ᱟᱪᱪᱷᱟ ᱮᱭ ᱵᱟᱨ ᱯᱮ ᱫᱤᱱ ᱞᱟᱦᱟ ᱜᱤ
ᱚ ᱦᱚᱸ ᱚ ᱦᱚᱸ ᱟᱫᱚ ᱥᱤ ᱫᱚ ᱦᱮᱸ ᱢᱟᱱᱟᱣ ᱜᱮᱭᱟ ᱠᱚ ᱟᱯᱮ ᱥᱮᱜ ᱫᱚ
ᱚ ᱦᱮᱸ ᱟᱞᱮ ᱥᱮᱜ ᱦᱚᱞᱮ ᱢᱟᱱᱟᱣ ᱜᱮᱭᱟ᱾ ᱟᱪᱪᱷᱟ ᱦᱩᱞ ᱢᱟᱦᱟ ᱨᱮ ᱡᱟᱦᱟᱸ ᱱᱟᱜ ᱫᱚᱢᱮ ᱡᱟᱠ ᱡᱚᱢᱚᱠ ᱫᱚ ᱵᱟᱝ ᱟᱞᱮ ᱟᱹᱛᱩ ᱨᱮ ᱟᱫ ᱦᱚᱲ ᱛᱮᱞᱮ ᱢᱟᱱᱟᱣ ᱜᱮᱭᱟ ᱥᱮ ᱨᱚᱠᱚᱢ ᱡᱟᱠ ᱡᱚᱢᱚᱠ ᱫᱚ ᱵᱟᱝ
ᱦᱩᱸ
ᱢᱟᱱᱮ ᱟᱛᱳ ᱦᱚᱲ ᱟᱭ ᱯᱩᱡᱟᱹ ᱠᱚ ᱦᱩᱭᱩᱜ ᱜᱮᱭᱟ ᱚᱱᱟ ᱠᱚᱞᱮ ᱠᱚᱨᱟᱣ ᱵᱟᱲᱟᱭ ᱜᱮᱭᱟ ᱾
ᱚ ᱦᱚᱸ ᱟᱞᱮ ᱦᱚᱸ ᱵᱚᱸᱜᱟ
ᱚᱱᱩᱥᱴᱷᱟᱱ ᱠᱚᱯᱮ ᱫᱚᱦᱚᱭ ᱜᱮᱭᱟ ᱯᱚᱜᱨᱟᱢ ᱠᱚ
ᱵᱟᱝ ᱜᱮ ᱚᱱᱠᱟ ᱯᱚᱨᱚᱜᱨᱟᱢ ᱫᱚ ᱵᱟᱝ ᱜᱮ ᱵᱚᱸᱜᱟ ᱵᱩᱨᱩ ᱦᱩᱭᱩᱜᱼᱟ᱾ ᱤᱱᱟ ᱯᱚᱨᱮ ᱩᱸ ᱠᱟᱹᱴᱤᱡ ᱮ ᱢᱟᱱᱚᱛᱟᱱ ᱠᱚ ᱜᱚᱝᱠᱮ ᱠᱚᱠᱚ ᱮᱸ ᱠᱟᱹᱴᱤᱡ ᱠᱚ ᱞᱟ ᱞᱮᱠᱪᱟᱨ ᱠᱚ ᱮᱢᱟ ᱢᱟᱱᱮ ᱥᱯᱤᱪ ᱠᱚ ᱮᱢᱟ ᱤᱱᱟᱹ ᱯᱚᱨᱮ ᱪᱟᱵᱟᱜ-ᱟ᱾
ᱟᱪᱪᱷᱟ ᱠᱤᱱᱛᱩ ᱟᱹᱰᱤ ᱡᱟᱭᱜᱟ ᱨᱮ ᱧᱮᱞᱚᱜ ᱠᱟᱱᱟ ᱡᱮ ᱳᱭ ᱢᱟᱱᱮ ᱦᱩᱞ ᱢᱟᱦᱟ ᱯᱚᱨ ᱧᱤᱫᱟᱹ ᱵᱮᱲᱟ ᱫᱚ ᱵᱷᱤᱜᱱᱳ ᱦᱚ ᱢᱟᱭᱤᱠ ᱛᱮ ᱤᱠᱟᱹ ᱠᱟᱛᱮ ᱰᱤᱡᱮ ᱮᱱᱮᱡ ᱠᱚ ᱞᱟᱜᱟᱣ ᱮᱫᱟ ᱚᱱᱟ ᱠᱤᱱᱛᱩ ᱩᱪᱤᱛ ᱫᱚ ᱵᱟᱝ ᱦᱩᱭᱩᱜ ᱠᱟᱱᱟ ᱟᱹᱰᱤ ᱡᱟᱭᱜᱟ ᱨᱮ ᱠᱤᱱᱛᱩ ᱧᱮᱞᱚᱜ ᱠᱟᱱᱟ ᱫᱮ ᱦᱟᱺᱰᱤᱯ ᱯᱟᱹᱣᱨᱟᱹ ᱧᱩ ᱠᱟᱛᱮᱫ ᱵᱩᱞ ᱠᱟᱛᱮ ᱠᱚ ᱪᱟᱞᱟᱜ ᱠᱟᱱᱟ᱾
ᱦᱮᱸ ᱢᱮᱱᱠᱷᱟᱱ ᱟᱞᱮ ᱥᱮᱫ ᱫᱚ ᱮᱦᱚᱵ ᱠᱷᱚᱱ ᱜᱮ ᱤᱧᱤᱧ ᱮᱧ ᱡᱷᱚᱛᱚ ᱴᱟᱧ ᱢᱟᱱᱮ ᱡᱚᱠᱷᱚᱱ ᱠᱷᱚᱱ ᱜᱮ ᱜᱮᱭᱟᱱ ᱦᱮᱡ ᱟᱠᱟᱱᱛᱤᱧᱟᱹ ᱩᱱᱠᱷᱚᱱ ᱜᱮ ᱢᱟᱱᱮ ᱟᱞᱮᱴᱷᱮᱱ ᱢᱤᱫ ᱢᱤᱫᱴᱟᱝ ᱡᱟᱭᱜᱟ ᱢᱮᱱᱟᱜ-ᱟ ᱚᱸᱰᱮ ᱠᱚ ᱤᱭᱟᱹᱭᱟ᱾ ᱢᱟᱱᱟᱣ ᱣᱟᱠᱚ ᱥᱤᱫᱩ ᱠᱟᱹᱱᱩ ᱢᱩᱨᱛᱤ ᱠᱚ ᱮᱸ ᱵᱮᱱᱟᱣ ᱟᱠᱟᱫ ᱠᱤᱱᱟ ᱢᱮᱲ ᱠᱚ ᱵᱮᱱᱟᱣ ᱟᱠᱟᱜ ᱠᱤᱱᱟ ᱟᱫᱚ ᱚᱸᱰᱮ ᱜᱮ ᱵᱚᱸᱜᱟ ᱵᱩᱨᱩ ᱦᱩᱭᱩᱜᱼᱟ ᱡᱷᱚᱛᱚ ᱦᱚᱲ ᱚᱸᱰᱮ ᱜᱮᱠᱚ ᱡᱟᱨᱣᱟᱜᱼᱟ᱾ ᱟᱨ ᱠᱩᱲᱤ ᱠᱩᱲᱤ ᱠᱚᱫᱚ ᱯᱟᱹᱧᱪᱤ ᱥᱟᱹᱲᱤ ᱠᱚ ᱵᱟᱸᱫᱮᱱᱟ ᱢᱟᱱᱮ ᱥᱟᱫᱟ᱾ ᱟᱨᱠᱤ ᱱᱮᱛᱟᱨ ᱜᱤ ᱠᱟᱞᱟᱨ ᱯᱷᱩᱞ ᱠᱚ ᱵᱟᱸᱫᱮᱼᱟ ᱢᱮᱱᱠᱷᱟᱱ ᱩᱱᱫᱤᱱ ᱫᱚ ᱟᱹ ᱵᱚᱸᱜᱟ ᱵᱩᱨᱩ ᱢᱮᱱᱠᱷᱟᱱ ᱜᱤ ᱥᱟᱫᱟ ᱦᱟᱜ ᱯᱟᱹᱧᱪᱤ ᱥᱟᱹᱲᱤ ᱡᱟᱦᱟᱸ ᱫᱚ ᱥᱩᱛᱤ ᱨᱮᱭᱟᱜ
ᱦᱮᱸ ᱦᱮᱸ
ᱠᱚ ᱵᱟᱸᱫᱮᱭᱟ ᱟᱨ ᱠᱚᱲᱟ ᱠᱚᱫᱚ ᱠᱚ ᱚ ᱫᱷᱩᱛᱤᱜᱼᱟ ᱵᱚᱸᱜᱟ ᱵᱩᱨᱩ ᱦᱩᱭᱩᱜᱼᱟ᱾
ᱚ ᱛᱟᱦᱚᱞᱮ ᱟᱹᱰᱤ ᱱᱟᱯᱟᱭ ᱛᱮᱜᱮ ᱦᱩᱭᱩᱜᱼᱟ ᱠᱤᱱᱛᱩ ᱟᱞᱮᱥᱮᱫ ᱫᱚ ᱟᱹᱰᱤ ᱡᱟᱭᱜᱟ ᱨᱮ ᱧᱮᱞᱚᱜ ᱠᱟᱱᱟ ᱥᱮ ᱨᱚᱠᱚᱢ ᱴᱨᱟᱰᱤᱥᱱᱟᱞ ᱰᱮᱨᱮᱥ ᱦᱚᱸ ᱵᱟᱝᱠᱚ ᱦᱚᱨᱚᱜᱟ ᱴᱷᱤᱠ ᱟᱪᱷᱮ ᱥᱩᱴ ᱵᱩᱴ ᱟᱛᱮᱫ ᱡᱟᱦᱟᱸᱭ ᱡᱮᱢᱚᱱ ᱦᱚᱨᱚᱜ ᱠᱟᱛᱮ ᱦᱮᱡ ᱱᱟᱭ ᱢᱟᱱᱮ ᱥᱚᱴᱷᱤᱠ ᱱᱤᱭᱚᱢ ᱵᱟᱝᱠᱚ ᱢᱟᱱᱟᱣ ᱮᱫᱟ᱾
ᱵᱟᱝᱜᱮ ᱚᱱᱠᱟ ᱫᱚ ᱵᱟᱝ ᱦᱩᱭᱩᱜᱼᱟ ᱟᱞᱮᱥᱮᱫ ᱫᱚ᱾ ᱚ ᱟᱨ ᱟᱞᱮᱴᱷᱮᱱ ᱢᱤᱫᱴᱮᱱ ᱤᱭᱟᱹ ᱦᱩᱭᱩᱜ ᱜᱮᱭᱟ᱾ ᱟᱨ ᱤᱥᱠᱩᱞ ᱨᱮ ᱢᱮᱱᱠᱷᱟᱱ ᱱᱮᱛᱟᱨ ᱫᱚ ᱵᱟᱝ ᱦᱩᱭᱩᱜ ᱠᱟᱱᱟ᱾ ᱢᱟᱱᱮ ᱦᱩᱭ ᱫᱟᱲᱮᱭᱟᱜᱼᱟ ᱚᱱᱟ ᱟᱹᱛᱩ ᱨᱮ ᱯᱷᱟᱱᱰᱤᱝ ᱠᱚ ᱵᱟᱝᱠᱚ ᱧᱟᱢ ᱮᱼᱟ ᱥᱮ ᱡᱟᱥ ᱵᱚᱸᱜᱟ ᱵᱩᱨᱩ ᱭᱟᱠᱚ᱾ ᱟᱨ ᱚᱱᱟ ᱢᱟᱱᱮ ᱥᱤᱫᱩ ᱠᱟᱹᱱᱩ ᱧᱩᱛᱩᱢ ᱛᱮ ᱢᱤᱫᱴᱟᱝ ᱤᱥᱠᱩᱞ ᱢᱮᱱᱟᱜᱼᱟ᱾ ᱟᱫᱚ ᱢᱟᱲᱟᱝ ᱫᱚ ᱦᱩᱭᱩᱜ ᱠᱟᱱᱜᱮ ᱛᱟᱦᱮᱸᱱ᱾ ᱢᱮᱱᱠᱷᱟᱱ ᱚᱱᱟ ᱤᱭᱟᱹ ᱠᱚᱠᱚ ᱯᱳᱴ ᱞᱮᱠᱟ ᱢᱟᱱᱮ ᱦᱮᱯᱨᱟᱣ ᱠᱚ ᱜᱤᱫᱽᱨᱟᱹ ᱠᱚᱠᱚ ᱡᱟᱦᱟᱸ ᱚ ᱤᱭᱟᱹ ᱵᱤᱥᱴᱤᱛ ᱫᱟᱹᱲ᱾ ᱥᱮ ᱪᱟᱯᱯᱚᱞ ᱢᱟᱱᱮ ᱟᱹᱛᱠᱤᱨ ᱚᱱᱠᱟᱱᱟᱜ ᱢᱤᱫᱴᱟᱝ ᱪᱷᱳᱴᱚ ᱠᱷᱟᱴᱳ ᱜᱤᱫᱽᱨᱟᱹᱜ ᱯᱨᱳᱜᱨᱟᱢ ᱦᱩᱭᱩᱜᱼᱟ ᱛᱟᱦᱮᱸᱫ᱾ ᱢᱟᱱᱮ ᱥᱯᱳᱴ ᱞᱮᱠᱟᱜᱮ ᱟᱫᱚ ᱱᱮᱛᱟᱨ ᱫᱚ ᱵᱟᱝ ᱦᱩᱭᱩᱜ ᱠᱟᱱᱟ᱾
ᱚ
ᱟᱫᱚ ᱟᱢᱟᱜ ᱩᱭᱦᱟᱹᱨ ᱛᱮ ᱟᱢᱟᱜ ᱩᱭᱦᱟᱹᱨ ᱛᱮ ᱪᱮᱫ ᱞᱮᱠᱟ᱾ ᱠᱟ ᱢᱟᱱᱟᱣ ᱫᱚᱨᱠᱟᱨ ᱱᱚᱣᱟ ᱥᱤᱫᱩ ᱠᱟᱹᱱᱦᱩ ᱦᱩᱞ ᱢᱟᱦᱟ ᱫᱚ?
ᱢᱟᱱᱟᱣ ᱫᱚᱨᱠᱟᱨ ᱵᱚᱞᱛᱮ ᱡᱮᱠᱳᱱᱳ ᱡᱟᱭᱜᱟ ᱨᱮ ᱢᱟᱱᱮ ᱡᱟᱦᱟᱸ ᱰᱤᱡᱮ ᱮᱱᱮᱡ ᱠᱚ ᱪᱟᱞᱟᱜ ᱠᱟᱱᱟ ᱢᱟᱭᱤᱠ ᱴᱟᱭᱤᱠ ᱟᱛᱮ ᱠᱚ ᱠᱟᱹᱴᱤᱡ ᱠᱚ ᱯᱷᱩᱨᱛᱤᱭᱮᱫᱟ ᱚᱱᱟ ᱠᱚᱫᱚ ᱵᱚᱱᱫᱚ ᱞᱟᱹᱠᱛᱤ ᱠᱟᱱᱟ᱾
ᱦᱮᱸ ᱟᱥᱚᱞ ᱠᱟ ᱠᱟᱛᱷᱟ ᱦᱩᱭᱩᱜ ᱠᱟᱱᱟ ᱱᱚᱣᱟ ᱫᱚ ᱢᱚᱨᱟᱞ ᱚᱯᱷ ᱫᱤᱥ ᱢᱟᱱᱮ ᱱᱚᱣᱟ ᱨᱮᱭᱟᱜ ᱟᱢ ᱪᱮᱫ ᱮ ᱫᱮᱠᱷᱟᱣ ᱥᱟᱣᱱᱟᱢ ᱠᱟᱱᱟ ᱱᱚᱣᱟ ᱡᱚᱛᱚ ᱦᱚᱲ ᱵᱩᱡᱷᱟᱹᱣ ᱫᱚᱨᱠᱟᱨ᱾ ᱠᱤᱝᱵᱟ ᱥᱤᱫᱩ ᱠᱟᱹᱱᱩ ᱦᱩᱞ ᱨᱮ ᱪᱮᱫ ᱦᱩᱭ ᱟᱠᱟᱱᱟ ᱟᱨ ᱱᱤᱛᱚᱜᱟᱜ᱾ ᱱᱟᱦᱟᱜ ᱡᱩᱜᱽ ᱨᱮ ᱚᱱᱟ ᱦᱩᱞ ᱮᱸ ᱛᱟᱲᱟ ᱩᱱᱠᱩ ᱡᱟᱦᱟᱸ ᱠᱚ ᱛᱟᱲᱟᱢ ᱢᱟᱱᱮ ᱩᱫᱩᱜ ᱟᱫ ᱵᱚᱱ ᱛᱟᱦᱮᱸᱫ᱾ ᱦᱚᱨ ᱠᱚ ᱳᱫᱩᱜ ᱟᱜ ᱵᱚᱱ ᱛᱟᱦᱮᱸᱫ᱾ ᱱᱤᱛᱚᱜ ᱟᱜ ᱡᱩᱜᱽ ᱨᱮ ᱚᱱᱟ ᱦᱚᱨ ᱰᱟᱦᱟᱨ ᱜᱮ ᱪᱮᱫ ᱞᱮᱠᱟ ᱵᱚᱱ ᱮ ᱤᱭᱩᱴᱤᱞᱟᱭᱤᱡᱼᱟ ᱚᱱᱟᱛ ᱵᱟᱰᱟᱭ ᱫᱚᱨᱠᱟᱨ ᱠᱟᱱᱟ ᱤᱧᱟᱹᱜ ᱦᱤᱥᱟᱹᱵ ᱛᱮᱫᱚ᱾ ᱮᱱᱠᱷᱟᱱ ᱜᱮ ᱱᱚᱣᱟ ᱨᱮ ᱢᱟᱱᱟᱣ ᱵᱟᱛᱟᱣ ᱨᱮᱭᱟᱜ ᱠᱤᱪᱷᱩᱜᱟᱱ ᱪᱤᱛᱟᱹᱨ ᱫᱚ ᱵᱚᱫᱚᱞᱚᱜᱼᱟ᱾
ᱦᱮᱸ ᱩᱱᱤ ᱵᱚᱫᱚᱞ ᱫᱚ ᱫᱚᱨᱠᱟᱨ ᱛᱚ ᱟᱨ ᱡᱟᱦᱟᱸᱭ ᱢᱟᱱᱮ ᱜᱚᱝᱠᱮ ᱠᱚ ᱛᱟᱦᱮᱱᱟ ᱠᱤᱪᱷᱩ ᱡᱟᱭᱜᱟ ᱨᱮ, ᱢᱟᱱᱮ ᱡᱟᱦᱟᱸᱭ ᱦᱮᱴ ᱨᱮᱠᱚ ᱛᱟᱦᱮᱱᱟ᱾ ᱟᱠᱚ ᱜᱮ ᱢᱟᱱᱮ ᱥᱚᱴᱷᱤᱠ ᱱᱤᱭᱚᱢ ᱠᱟᱱᱩᱱ ᱵᱟᱝ ᱠᱚ, ᱵᱟᱝ ᱠᱚ ᱵᱟᱛᱟᱣ ᱮᱫᱟ ᱢᱟᱱᱮ ᱟᱠᱚ ᱢᱤᱫ ᱴᱟᱝ ᱥᱮᱨᱚᱠᱚᱢ ᱴᱨᱟᱰᱤᱥᱚᱱᱟᱞ ᱰᱨᱮᱥ ᱠᱚ ᱵᱟᱝ ᱠᱚ ᱦᱚᱨᱚᱜ ᱮᱫᱟ, ᱢᱟᱱᱮ ᱡᱟᱦᱟᱸᱭ ᱧᱮᱞ ᱛᱮ ᱡᱟᱦᱟᱸᱭ ᱡᱩᱱᱤᱭᱟᱨ ᱠᱚ ᱢᱮᱱᱟᱜ ᱠᱚᱣᱟ, ᱢᱟᱱᱮ ᱱᱚᱛᱩᱱ ᱡᱮᱱᱟᱨᱮᱥᱚᱱ ᱠᱚ ᱢᱮᱱᱟᱜ ᱠᱚᱣᱟ, ᱡᱟᱦᱟᱸᱭ ᱧᱮᱞ ᱠᱟᱛᱮ ᱠᱚ ᱥᱮᱬᱟᱭᱟ᱾ ᱩᱱᱠᱩ ᱜᱮ ᱠᱤᱱᱛᱩ ᱵᱟᱝ ᱠᱚ ᱠᱟᱨᱡᱚᱠᱟᱨ ᱮᱫᱟ᱾ ᱢᱟᱱᱮ ᱥᱚᱴᱷᱤᱠ ᱫᱚ ᱵᱟᱝ ᱠᱚ ᱵᱮᱵᱚᱦᱟᱨ ᱮᱫᱟ᱾ ᱟᱹᱰᱤ ᱡᱟᱭᱜᱟ
ᱯᱨᱳᱜᱨᱟᱢ ᱞᱮᱠᱟ ᱜᱮᱵᱚᱱ ᱧᱮᱞᱮᱜᱼᱟ, ᱤᱧᱫᱚ ᱞᱤᱭᱟᱹ ᱯᱨᱳᱜᱨᱟᱢ ᱞᱮᱠᱟ ᱫᱚ ᱵᱟᱝ ᱧᱮᱞ ᱫᱚᱨᱠᱟᱨ ᱱᱚᱣᱟ ᱫᱚ᱾
ᱵᱟᱝ᱾
ᱮᱸ ᱱᱟᱦᱟᱜ ᱡᱩᱜᱽ ᱨᱮ ᱤᱧᱟᱹᱜ ᱩᱭᱦᱟᱹᱨ ᱞᱮᱠᱟᱛᱮ ᱟᱢ ᱢᱤᱫ ᱴᱟᱝ ᱟᱛᱩ ᱥᱮ ᱵᱟᱨᱭᱟ ᱟᱹᱛᱩ ᱡᱟᱦᱟᱸ ᱛᱤᱱᱟᱹᱜ ᱜᱮ ᱚ ᱱᱤᱥᱪᱳᱭ ᱢᱟᱱᱮᱻ ᱢᱤᱫ ᱴᱟᱝ ᱟᱹᱛᱩ ᱥᱩᱢᱩᱝ ᱛᱮᱫᱚ ᱱᱟᱜ ᱵᱟᱠᱚ ᱠᱚᱨᱟᱣᱟ, ᱵᱟᱨ ᱯᱮ ᱦᱚᱲ ᱠᱚ ᱥᱮᱞᱮᱫ ᱵᱟᱨᱯᱮ ᱟᱹᱛᱩ ᱠᱚ ᱥᱮᱞᱮᱫᱚᱜᱼᱟ᱾ ᱢᱮᱱᱠᱷᱟᱱ ᱚᱱᱟ ᱵᱟᱨᱯᱮ ᱟᱛᱳ ᱨᱮ ᱥᱟᱨᱟ ᱵᱚᱪᱷᱚᱨ ᱨᱮ ᱪᱮᱫ ᱠᱟᱹᱢᱤ ᱦᱚᱨᱟ ᱦᱩᱭ ᱟᱠᱟᱱᱟ, ᱠᱤᱢᱵᱟ ᱥᱮᱪᱮᱫ ᱞᱟᱦᱟᱱᱛᱤ ᱞᱟᱹᱜᱤᱫ ᱛᱮ ᱥᱮ ᱜᱤᱫᱽᱨᱟᱹ ᱠᱚᱣᱟᱜ ᱤᱭᱟᱹ ᱥᱮᱪᱮᱫ ᱞᱟᱦᱟᱱᱛᱤ ᱞᱟᱹᱜᱤᱫ ᱛᱮ, ᱪᱮᱫ ᱠᱚ ᱩᱫᱽᱫᱳᱜᱽ ᱦᱟᱛᱟᱣ ᱦᱩᱭ ᱟᱠᱟᱱᱟ᱾ ᱱᱚᱣᱟ ᱨᱮ ᱩᱱᱠᱩ ᱜᱤᱫᱽᱨᱟᱹ ᱪᱮᱫ ᱞᱮᱠᱟ ᱠᱟᱛᱮᱜ ᱠᱚ, ᱢᱟᱱᱮ ᱵᱮᱱᱤᱯᱷᱤᱴ ᱥᱮ ᱞᱟᱵᱷ ᱠᱚ ᱧᱟᱢᱟ, ᱚᱱᱟ ᱠᱚ ᱤᱧ ᱫᱩᱧ ᱞᱟᱹᱭᱟ ᱚᱱᱟ ᱛᱤ ᱫᱟᱨᱟᱭ ᱛᱮ ᱚᱰᱤᱴ ᱫᱚᱨᱠᱟᱨ, ᱠᱟᱨᱚᱱ ᱟᱢ ᱢᱤᱫ ᱴᱟᱝ ᱜᱤᱫᱽᱨᱟᱹ ᱡᱩᱫᱤ ᱟᱢ ᱵᱟᱢ ᱞᱟᱹᱭᱟ ᱵᱟᱠᱟᱱ ᱪᱮᱫ ᱦᱮᱸ ᱯᱷᱟᱞᱱᱟ ᱫᱩᱥᱠᱚᱨ ᱥᱤᱫᱩ ᱠᱟᱹᱱᱩ ᱦᱩᱞ, ᱦᱮᱸ ᱡᱚᱛ ᱡᱚᱛᱚ ᱦᱚᱲ ᱠᱚ ᱵᱟᱰᱟᱭᱟ ᱟᱴᱷᱚᱨᱥᱚ ᱯᱚᱧᱪᱟᱱᱚ ᱨᱮ ᱟᱴᱷᱚᱨᱥᱚ ᱛᱤᱨᱤᱥ ᱡᱩᱱ ᱟᱴᱷᱚᱨᱚᱥᱚ ᱯᱚᱧᱪᱟᱱᱚ ᱨᱮ ᱥᱤᱫᱩ ᱠᱟᱹᱱᱦᱩ ᱚᱭ ᱥᱟᱱᱛᱟᱞ ᱦᱩᱞ ᱦᱩᱭ ᱞᱮᱱᱟ ᱱᱚᱣᱟ ᱫᱚ ᱡᱚᱛᱚ ᱦᱚᱲ ᱠᱚ ᱵᱟᱰᱟᱭᱟ ᱢᱮᱱᱠᱷᱟᱱ ᱚᱱᱟ ᱦᱩᱞ ᱩᱱᱫᱚ ᱦᱩᱭ ᱭᱟᱠᱟᱱᱟ ᱪᱮᱫ ᱞᱟᱹᱜᱤᱫ ᱛᱮ ᱚᱸᱻ ᱮ ᱢᱟᱱᱮ ᱡᱚᱞ ᱡᱚᱝᱜᱚᱞ ᱡᱟᱢᱤᱱ ᱵᱟᱧᱪᱟᱣ ᱞᱟᱹᱜᱤᱫ ᱢᱟᱱᱮ ᱟᱵᱚᱣᱟᱜ ᱚᱛ ᱦᱟᱥᱟ ᱵᱟᱧᱪᱟᱣ ᱞᱟᱹᱜᱤᱫ ᱛᱮ ᱩᱱᱫᱚ ᱟᱻ ᱢᱟᱱᱮ ᱚᱞ ᱯᱟᱲᱦᱟᱣ ᱵᱟᱝ ᱛᱮ ᱡᱟ ᱴᱩᱠᱩ ᱟᱠᱚᱣᱟᱜ ᱢᱟᱼᱢᱟᱱᱮ ᱵᱚᱦᱚᱜ ᱢᱚᱜᱚᱡᱽ ᱨᱮ ᱜᱩᱨᱞᱟᱹᱣᱟᱜ ᱠᱚᱣᱟ ᱦᱩᱭ ᱩᱭᱦᱟᱹᱨ ᱦᱩᱫᱤᱥ ᱠᱚ ᱚᱱᱠᱟ ᱞᱮᱠᱟ ᱠᱚ ᱠᱟᱹᱢᱤ ᱠᱟ ᱢᱮᱱᱠᱷᱟᱱ ᱟᱵᱚ ᱱᱤᱛᱚᱝ ᱚᱞ ᱯᱟᱲᱦᱟᱣ ᱡᱩᱜᱽ ᱨᱮ ᱪᱮᱫ ᱞᱮᱠᱟ ᱠᱟᱛᱮᱜ ᱟᱵᱚᱣᱟᱜ ᱯᱟᱹᱨᱥᱤ ᱞᱟᱦᱟᱱᱛᱤ ᱞᱟᱹᱜᱤᱫ ᱛᱮ ᱠᱟᱹᱢᱤ ᱦᱚᱨᱟ ᱞᱟᱦᱟ ᱦᱩᱭᱩᱜᱼᱟ ᱚᱱᱟ ᱞᱮᱠᱟ ᱛᱤ ᱤᱧ ᱫᱩᱧ ᱞᱟᱹᱭᱟ ᱠᱟᱹᱢᱤ ᱞᱮᱠᱷᱟᱱ ᱫᱚ ᱦᱩᱱᱟᱹᱝ ᱟᱨ ᱠᱟᱹᱴᱤᱡ ᱱᱤᱛᱚᱝ ᱡᱟᱦᱟᱸ ᱛᱤᱱᱟᱹᱜ ᱱᱤᱫᱷᱟᱹᱱ ᱜᱮᱵᱚᱱ ᱧᱮᱞ ᱜᱮ ᱤᱧ ᱫᱩᱧ ᱞᱟᱹᱭᱟ ᱢᱟᱱᱮ ᱰᱮᱵᱷᱞᱚᱯ ᱦᱩᱭ ᱟᱠᱟᱱᱟ ᱢᱮᱱᱠᱷᱟᱱ ᱟᱨ ᱠᱟᱹᱴᱤᱡ ᱰᱮᱵᱷᱞᱚᱯ ᱫᱚᱨᱠᱟᱨᱚᱜ ᱠᱟᱱᱟ ᱠᱟᱨᱚᱱ ᱱᱤᱛᱚᱝ ᱦᱚᱸ ᱨᱟᱯᱟᱪᱟᱜ ᱦᱩᱭ ᱪᱟᱞᱟᱜ ᱠᱟᱱ ᱜᱮᱭᱟ ᱠᱤᱱᱵᱟ ᱱᱤᱛᱚᱝ ᱦᱚᱸ ᱟᱵᱚ ᱮᱣᱟᱨᱱᱮᱥ ᱨᱮᱭᱟᱜ ᱫᱚᱨᱠᱟᱨ ᱦᱩᱭᱩᱜ ᱠᱟᱱᱟ ᱴᱩᱮᱱᱴᱤ ᱢᱚᱛᱞᱚᱵᱽ ᱱᱚᱶᱟ ᱢᱟᱱᱮ ᱮᱠᱠᱤᱥᱣᱤ ᱥᱟᱹᱫᱤ ᱨᱮᱦᱚᱸ ᱡᱩᱫᱤ ᱟᱢ ᱟᱻ ᱞᱟᱹᱴᱩ ᱞᱟᱹᱴᱩ ᱮᱱᱰᱨᱚᱭᱮᱰ ᱯᱷᱳᱱᱮᱢ ᱤᱭᱩᱡᱟ ᱮᱱᱛᱮ ᱨᱮᱦᱚᱸ ᱡᱩᱫᱤ ᱟᱢ ᱮᱣᱟᱨᱱᱮᱥ ᱞᱟᱜᱟᱣᱟᱢ ᱠᱟᱱᱟ ᱥᱮ ᱢᱤᱫᱴᱟᱹᱝ ᱵᱩᱡᱷᱟᱹᱣ ᱞᱟᱹᱜᱤᱫ ᱛᱮ ᱟᱨ ᱢᱤᱫᱴᱟᱹᱝ ᱦᱚᱲᱟᱜ ᱜᱚᱲᱚ ᱞᱟᱜᱟᱣᱟᱢ ᱠᱟᱱᱟ᱾ ᱮᱱᱠᱷᱟᱱ ᱴᱷᱤᱠᱟᱹᱭ ᱢᱮ ᱟᱢᱟᱜ ᱩᱛᱱᱟᱹᱣ ᱫᱚ ᱚᱠᱟ ᱡᱟᱭᱜᱟ ᱨᱮ ᱢᱮᱱᱟᱜᱼᱟ᱾ ᱟᱢ ᱚᱱᱟ ᱮᱱᱟᱞᱟᱭᱥᱤᱥ ᱠᱟᱛᱮᱜ ᱟᱢ ᱵᱟᱰᱟᱭ ᱢᱮ᱾ ᱡᱮ ᱟᱵᱚ ᱚᱠᱟ ᱡᱟᱭᱜᱟ ᱨᱮ ᱢᱮᱱᱟᱜ ᱵᱚᱱᱟ, ᱪᱮᱫ ᱫᱚᱨᱠᱟᱨ ᱢᱮᱱᱟᱜᱼᱟ ᱱᱤᱛᱚᱝᱼᱟᱜ ᱡᱩᱜᱽ ᱨᱮ᱾ ᱚᱱᱟ ᱠᱚ ᱤᱫᱤ ᱠᱟᱛᱮᱫ ᱤᱧ ᱫᱩᱧ ᱞᱮᱭᱟ ᱜᱟᱞᱚᱪ ᱞᱮᱠᱷᱟᱱ ᱫᱚ ᱵᱷᱟᱹᱜᱤᱜᱼᱟ᱾
ᱦᱮᱸ ᱚᱱᱟ ᱠᱚᱫᱚ ᱫᱚᱨᱠᱟᱨ ᱠᱟᱱᱟ ᱛᱚ᱾ ᱢᱟᱱᱮ ᱟᱹᱰᱤ ᱡᱟᱭᱜᱟ ᱨᱮᱜᱮ ᱵᱟᱹᱜᱤ ᱪᱟᱞᱟᱜ ᱠᱟᱱᱟ ᱟᱵᱚᱣᱟᱜ ᱚᱱᱟ ᱵᱟᱫᱽ ᱫᱤᱭᱮ ᱡᱮ ᱚᱱᱟ ᱟᱵᱚᱣᱟᱜ ᱢᱟᱱᱮ ᱵᱟᱯᱞᱟ, ᱵᱷᱟᱸᱰᱟᱱ ᱠᱚᱨᱮ ᱡᱟᱦᱟᱸ ᱱᱤᱭᱚᱢ ᱠᱚ ᱢᱮᱱᱟᱜ ᱛᱟᱵᱚᱱᱟ ᱚᱱᱟ ᱠᱚ ᱡᱷᱚᱛᱚ ᱠᱚ ᱵᱟᱹᱜᱤ ᱤᱫᱤᱭ ᱮᱫᱟ᱾ ᱡᱮᱢᱚᱱ ᱵᱟᱯᱼᱼ ᱵᱟᱯᱞᱟ ᱠᱚᱨᱮ ᱴᱟᱢᱟᱠ ᱛᱩᱢᱫᱟᱜ ᱚᱱᱟ ᱠᱚ ᱵᱟᱝ ᱟᱹᱜᱩ ᱠᱟᱛᱮᱫ ᱥᱟᱨᱟ ᱧᱤᱫᱟᱹ ᱢᱟᱭᱤᱠ ᱰᱤᱡᱮ ᱜᱮ ᱵᱮᱥᱤ ᱵᱮᱵᱚᱦᱟᱨ ᱧᱮᱞᱚᱜ ᱠᱟᱱᱟ, ᱛᱚ ᱚᱱᱟ ᱠᱚᱫᱚ ᱵᱚᱱᱫᱚ ᱞᱟᱹᱠᱛᱤ ᱠᱟᱱᱟ ᱡᱟᱦᱟᱸ ᱴᱟᱮᱰᱤᱥᱚᱱᱟᱞ ᱟᱵᱚᱣᱟᱜ ᱠᱟᱞᱪᱟᱨ ᱠᱚ ᱢᱮᱱᱟᱜᱼᱟ ᱚᱱᱟ ᱠᱤᱱᱛᱩ ᱵᱮᱵᱚᱦᱟᱨ ᱚᱱᱟ ᱱᱤᱭᱚᱢ ᱫᱚᱦᱚ ᱞᱟᱹᱠᱛᱤ ᱠᱟᱱᱟ᱾
ᱦᱮᱸ ᱦᱮᱸ, ᱦᱮᱸ ᱫᱚᱦᱚ ᱞᱟᱹᱠᱛᱤ ᱠᱟᱱ ᱜᱮᱭᱟ ᱤᱧ ᱫᱩᱧ ᱞᱟᱹᱭᱟ ᱠᱟᱨᱚᱱ ᱢᱤᱫ ᱫᱷᱟᱣ ᱛᱮᱫᱚ ᱵᱟᱝ ᱵᱚᱱᱫᱚᱜᱼᱟ ᱱᱚᱣᱟᱛ ᱱᱚᱣᱟ ᱨᱮ ᱟᱵᱚ ᱨᱤᱱ ᱠᱤᱪᱷᱩᱜᱟᱱ ᱵᱟᱹᱧ ᱫᱚᱥ ᱠᱚᱣᱟ ᱡᱮ ᱡᱚᱛᱚ ᱦᱚᱲ ᱢᱮᱱᱠᱷᱟᱱ ᱠᱤᱪᱷᱩᱜᱟᱱ ᱦᱟᱯᱲᱟᱢ ᱠᱚ ᱱᱚᱣᱟ ᱨᱮ ᱞᱟᱦᱟᱜ ᱦᱩᱭᱩᱜᱼᱟ᱾ ᱠᱟᱨᱚᱱ ᱟᱢ ᱡᱩᱫᱤ ᱤᱭᱩᱛ ᱮᱢ ᱞᱟᱦᱟᱜᱼᱟ ᱮᱱᱠᱷᱟᱱ ᱛᱚ ᱟᱨᱻ ᱢᱮᱱᱟᱭ ᱦᱚᱭᱛᱚ ᱦᱚᱞᱟ ᱢᱟᱸᱦᱫᱮᱨᱤᱡ ᱜᱤᱫᱽᱨᱟᱹ ᱠᱟᱱᱟᱭ ᱵᱟᱝ ᱟᱻ ᱦᱮᱸ ᱦᱮᱸ ᱮᱱᱠᱷᱟᱱ ᱤᱧᱫᱩᱧ ᱞᱟᱹᱭᱟ ᱥᱮᱪᱮᱫ ᱟᱱ ᱜᱟᱹᱠᱷᱩᱲᱟᱱ ᱠᱚ ᱜᱚᱝᱠᱮ ᱠᱚ ᱱᱚᱶᱟ ᱨᱮ ᱞᱟᱦᱟᱱ ᱞᱟᱦᱟᱜ ᱦᱩᱭᱩᱜᱼᱟ, ᱠᱟᱨᱚᱱ ᱟᱢ ᱫᱚ ᱡᱚᱛᱚ ᱥᱟᱢᱟᱝ ᱨᱮ ᱵᱟᱼᱼ ᱠᱳᱥ ᱢᱟᱱᱮ ᱥᱟᱢᱟᱝ ᱨᱮᱦᱚᱸ ᱟᱢᱟᱜ ᱠᱟᱛᱷᱟ ᱫᱚ ᱵᱟᱠᱚ ᱟᱸᱡᱚᱢᱟ ᱩᱱᱤ ᱫᱚ ᱡᱟᱦᱟᱸᱭ ᱟᱢᱮᱢ ᱵᱩᱡᱷᱟᱹᱣᱮᱭᱟ ᱩᱱᱤ ᱫᱚ ᱟᱡᱟᱜ
ᱢᱟᱱᱮ ᱮᱡᱽ ᱦᱤᱥᱟᱹᱵ ᱛᱮ ᱩᱢᱟᱹᱨ ᱦᱤᱥᱟᱹᱵ ᱛᱮ ᱧᱮᱞᱟᱭ ᱠᱚ ᱡᱮ ᱚᱠᱚᱭ ᱢᱮᱱᱟᱭ ᱛᱟᱯᱮᱭᱟ ᱢᱚᱦᱡᱽ ᱞᱟᱹᱭᱟᱹᱧ ᱡᱚᱛᱚ ᱠᱷᱚᱱ ᱱᱚᱸᱰᱮᱱᱟᱜ ᱟᱯᱮᱭᱟᱜ ᱡᱟᱦᱟᱸ ᱜᱮ ᱜᱟᱶᱛᱟ ᱥᱮ ᱱᱚᱣᱟ ᱡᱟᱦᱟᱸ ᱜᱮᱢ ᱮᱸᱻ ᱮᱵᱷᱮᱱ ᱟᱠᱷᱲᱟᱢ ᱳᱜᱻ ᱪᱟᱹᱞᱩᱭᱮᱜᱼᱟ᱾ ᱚᱱᱟᱨᱮ ᱢᱩᱲᱩᱫ ᱢᱩᱲᱩᱫ ᱦᱚᱲ ᱚᱠ ᱚᱠᱚᱭ ᱠᱟᱱᱟ ᱠᱚ ᱩᱱᱤ ᱜᱮᱠᱚ ᱯᱟᱱᱛᱮᱭᱟ᱾ ᱡᱩᱫᱤ ᱜᱤᱫᱽᱨᱟᱹ ᱠᱟᱱᱟᱭ ᱮᱱᱠᱷᱟᱱ ᱫᱚ ᱵᱟᱠᱚ ᱜᱟᱞᱢᱟᱨᱟᱣᱟ᱾ ᱮᱱ ᱠᱟᱨᱚᱱ ᱟᱠᱼᱼ ᱠᱚ ᱜᱟᱞᱢᱟᱨᱟᱣ ᱵᱟᱝ ᱜᱟᱯᱟᱱᱟ ᱛᱚ ᱠᱟᱨᱚᱱ ᱟᱢ ᱛᱚ ᱱᱟᱦᱟᱜ ᱞᱮᱠᱟᱱᱟᱜ ᱛᱮᱢ ᱩᱭᱦᱟᱹᱨᱟ ᱟᱠᱚ ᱫᱚ ᱥᱮᱫᱟᱭᱟᱜ ᱞᱮᱠᱟ ᱠᱟᱛᱮ ᱠᱚ ᱩᱭᱦᱟᱹᱨᱟᱹ ᱮᱱᱠᱷᱟᱱ ᱚᱸᱰᱮ ᱠᱟᱹᱴᱤᱡ ᱟᱹᱵᱤᱱᱟᱜ ᱛᱟᱞᱟ ᱨᱮ ᱨᱟᱯᱟᱪᱟᱜ ᱦᱩᱭᱩᱜᱼᱟ᱾ ᱟᱫᱚ ᱚᱱᱟ ᱠᱷᱟᱹᱛᱤᱨ ᱛᱮ ᱤᱧ ᱫᱩᱧ ᱞᱟᱹᱭᱟ ᱜᱟᱹᱠᱷᱩᱲᱟᱱ ᱠᱚ ᱠᱟᱹᱴᱤᱡ ᱞᱟᱦᱟᱜ ᱦᱩᱭᱩᱜ ᱛᱟᱵᱚᱱᱟ᱾
ᱢᱟᱱᱮ ᱟᱹᱰᱤ ᱡᱟᱭᱜᱟ ᱨᱮ ᱚᱝᱠᱳ ᱟᱹᱰᱤ ᱡᱟᱭᱜᱟ ᱨᱮ ᱚᱝᱠᱳ ᱦᱚ ᱛᱚ ᱠᱚ ᱛᱟᱭᱱᱚᱢᱚᱜ ᱠᱟᱱᱟ᱾
ᱦᱮᱸ ᱢᱮᱱᱠᱷᱟᱱ ᱪᱮᱫᱟᱜ ᱡᱮ ᱵᱚ ᱪᱮᱫᱟᱜ ᱡᱮᱵᱚᱱ ᱛᱟᱭᱱᱚᱢᱚᱜ ᱠᱟᱱᱟ ᱟᱵᱚ ᱡᱚᱛᱚ ᱛᱚ ᱦᱚᱲᱜᱮ ᱮᱸᱻ᱾ ᱞᱟᱹ ᱤᱧᱦᱩᱧ ᱢᱟᱱᱮ ᱞᱟᱹᱭ ᱦᱩᱭᱩᱜᱼᱟ ᱡᱟᱦᱟᱸ ᱛᱤᱱᱟᱹᱜ ᱜᱮ ᱯᱟᱹᱴᱷᱩᱣᱟᱹ ᱠᱚ ᱡᱮ ᱥᱚᱨᱠᱟᱨ ᱥᱮ ᱟᱵᱚ ᱥᱚᱵᱤᱫᱷᱟᱱᱮ ᱮᱸ ᱮᱢ ᱟᱠᱟᱫ ᱵᱚᱱᱟ᱾ ᱮ ᱯᱟᱲᱦᱟᱜ ᱞᱟᱹᱜᱤᱫ ᱛᱮ ᱟᱨ ᱥᱤᱴ ᱢᱚᱱᱛᱚᱵᱽ ᱨᱤᱡᱟᱨᱵᱷᱮᱥᱚᱱ ᱠᱚ ᱡᱚᱛᱚ ᱜᱮ ᱮᱢ ᱦᱩᱭ ᱟᱠᱟᱱᱟ ᱡᱮ ᱡᱷᱟᱨ ᱟᱠᱚ ᱞᱮᱠᱟᱛᱮ ᱪᱮᱫᱟᱜ ᱡᱮ ᱵᱟᱵᱚᱱ ᱮᱸ᱾ ᱟ ᱢᱟᱱᱮ ᱵᱮᱵᱚᱦᱟᱨᱮᱫᱼᱟ ᱚᱱᱟ ᱦᱩᱭᱩᱜ ᱠᱟᱱᱟ ᱢᱟᱨᱟᱝ ᱠᱟᱛᱷᱟ᱾
ᱟᱪᱪᱷᱟ ᱟᱯᱮ ᱚᱱᱛᱮ ᱫᱚ ᱢᱟᱱᱮ ᱚᱞ-ᱪᱤᱠᱤ ᱥᱮᱨᱚᱠᱚᱢ ᱪᱟᱹᱞᱩ ᱪᱮᱫᱠᱟ ᱢᱮᱱᱟᱜᱼᱟ ᱯᱨᱟᱭᱢᱟᱨᱤ ᱞᱮᱵᱮᱞ ᱠᱷᱚᱱ᱾
ᱚ ᱯᱨᱟᱭᱢᱟᱨᱤ ᱞᱮᱵᱮᱞ ᱠᱷᱚᱱ ᱫᱚ ᱟᱹᱰᱤ ᱠᱚᱢ ᱤᱥᱠᱩᱞ ᱨᱮ ᱪᱟᱹᱞᱩᱜ ᱠᱟᱱᱟ ᱢᱮᱱᱠᱷᱟᱱ ᱱᱤᱛᱚᱝ ᱠᱚ ᱮᱦᱚᱵᱮᱜᱼᱟ᱾ ᱱᱚᱣᱟ ᱱᱤᱭᱟᱹ ᱱᱤᱭᱩ ᱮᱡᱩᱠᱮᱥᱮᱱ ᱮᱱ ᱮ ᱯᱤ ᱞᱮᱠᱟᱛᱮ ᱱᱟᱦᱟᱸᱜ᱾ ᱥᱩᱨᱩᱜ ᱞᱟᱹᱜᱤᱫᱚᱜ ᱴᱤᱪᱟᱨ ᱠᱚᱨᱮᱱᱟᱜ ᱵᱟᱦᱟᱞᱤ ᱦᱩᱭᱩᱜ ᱠᱟᱱᱟ᱾
ᱟᱪᱪᱷᱟ᱾ ᱠᱤᱱᱛᱩ ᱚᱱᱟ ᱯᱟᱭᱢᱟᱨᱤ ᱞᱮᱵᱮᱞ ᱠᱷᱚᱱ ᱟᱞᱮᱥᱮᱜ ᱢᱟᱱᱮ ᱥᱮᱨᱚᱠᱚᱢ ᱪᱟᱹᱞᱩ ᱫᱚ ᱵᱟᱹᱱᱩᱜᱼᱟ᱾ ᱠᱷᱩᱵᱽ ᱠᱚᱢ ᱜᱮ ᱟᱨ ᱮᱢᱱᱤ ᱠᱚᱞᱮᱡᱽ ᱥᱮ ᱤᱱᱵᱷᱟᱨᱥᱤᱴᱤ ᱨᱮᱫᱚ ᱪᱟᱹᱞᱩ ᱢᱮᱱᱟᱜᱼᱟ᱾ ᱤᱥᱠᱩᱞ ᱠᱚᱨᱮ ᱫᱚ ᱟᱹᱰᱤ ᱠᱚᱢ ᱞᱟᱹᱭ ᱞᱮᱠᱷᱟᱱ ᱜᱮ ᱦᱳᱭᱳᱜᱼᱟ᱾
ᱟᱪᱪᱷᱟ ᱾ ᱦᱮᱸ ᱚᱱᱟ ᱫᱚ ᱡᱷᱚᱛᱚ ᱦᱚᱲᱟᱜ ᱜᱮ ᱚᱵᱚᱥᱛᱷᱟ ᱚᱱᱠᱟᱜ ᱜᱮ ᱾ ᱢᱮᱱᱠᱷᱟᱱ ᱪᱮᱥᱴᱟ ᱭᱟᱵᱚᱱ ᱡᱚᱛᱚ ᱦᱚᱲ ᱜᱮ ᱾ ᱞᱟᱦᱟᱱᱛᱤ ᱱᱚᱣᱟ ᱞᱮᱠᱟᱛᱮ ᱟᱵᱚ ᱵᱚᱱ ᱞᱟᱦᱟᱜᱼᱟ ᱾ ᱟᱨ ᱡᱚᱛᱚ ᱦᱚᱲ ᱵᱚᱱ ᱞᱟᱹᱭᱟ ᱟᱠᱚᱣᱟ ᱠᱟᱨᱚᱱ ᱡᱚᱛᱚ ᱦᱚᱲ ᱜᱮ ᱮ ᱢᱤᱫᱴᱟᱝ ᱱᱤᱛᱚᱝ ᱟᱜ ᱡᱩᱜᱽ ᱨᱮᱫᱚ ᱧᱮᱞᱚᱜᱼᱟ ᱡᱮ ᱢᱤᱫᱴᱟᱝ ᱯᱞᱟᱴᱯᱷᱨᱚᱢ ᱨᱮ ᱦᱮᱡ ᱠᱟᱛᱮᱜ ᱟᱢ ᱛᱤᱱᱟᱹᱜᱴᱟᱢ ᱞᱟᱦᱟ ᱤᱫᱤᱜ ᱠᱟᱱᱟ ᱾ ᱚᱱᱟᱭ ᱠᱷᱚᱡᱚᱜ ᱠᱟᱱᱟ ᱾
ᱟᱨ ᱟᱯᱮ ᱥᱮᱫ ᱫᱚ ᱢᱟᱱᱮ ᱚᱞᱪᱤᱠᱤ ᱡᱚᱛᱚ ᱦᱚᱲ ᱠᱚ ᱵᱟᱰᱟᱭ?
ᱵᱟᱝ ᱟᱸᱡᱚᱢᱚᱜ ᱠᱟᱱᱟ ᱾
ᱵᱟᱝ ᱤᱧ ᱛᱚ ᱴᱷᱤᱠ ᱜᱤᱧ ᱟᱸᱡᱚᱢᱮᱫᱼᱟ ᱾
ᱟᱨ ᱨᱚᱯᱚᱲ ᱠᱚᱢᱟ ᱟᱹᱰᱤ ᱜᱮ ᱦᱩᱭ ᱟᱠᱟᱱᱟ ᱱᱚᱣᱟ ᱵᱟᱵᱚᱛ ᱛᱮ ᱾ ᱟᱨ ᱥᱚᱠᱛᱚ ᱠᱚᱦᱚᱸ ᱠᱚᱢ ᱜᱮᱭᱟ ᱾ ᱟᱫᱚ ᱟᱢ ᱢᱩᱪᱟᱹᱫ ᱨᱮ ᱡᱟᱦᱟᱸ ᱱᱟᱜ ᱠᱟᱛᱷᱟ ᱞᱟᱹᱭ ᱞᱟᱹᱜᱤᱫ ᱞᱟᱹᱭᱟᱢ?
ᱜᱟᱯᱟ ᱫᱚ ᱟᱢᱵᱟᱵᱚᱛᱤ ᱛᱚ ᱟᱢᱵᱟᱵᱚᱛᱤ ᱯᱮ ᱢᱟᱱᱟᱣ ᱵᱟᱛᱟᱣ ᱜᱮᱭᱟ ᱥᱮ ᱵᱟᱝ?
ᱮ ᱵᱟᱝ ᱜᱮ ᱟᱞᱮ ᱥᱮᱫ ᱫᱚ ᱵᱟᱠᱚ ᱢᱟᱱᱟᱣᱟ ᱾
ᱟᱪᱪᱷᱟ ᱟᱞᱮᱥᱮᱫ ᱫᱚᱠᱚ ᱢᱟᱱᱟᱣ ᱵᱟᱛᱟᱣ ᱜᱮᱭᱟ ᱢᱟᱱᱮ ᱮᱠᱷᱚᱱ ᱫᱚ ᱾
ᱟᱪᱪᱷᱟ ᱵᱮᱥ ᱟᱢ ᱥᱟᱞᱟᱜ ᱨᱚᱲ ᱠᱟᱛᱮ ᱟᱹᱰᱤ ᱢᱚᱸᱡᱽ ᱵᱩᱡᱷᱟᱹᱣᱱᱟ ᱟᱯᱮ ᱥᱮᱫᱟᱜ ᱮ ᱢᱟᱱᱮ ᱱᱤᱭᱚᱢ ᱱᱮᱢᱟᱪᱟᱨ ᱠᱚ ᱵᱟᱰᱟᱭ ᱦᱩᱭ ᱠᱟᱱᱟ ᱟᱞᱮ ᱥᱮᱫᱟᱜ ᱟᱢᱮᱢ ᱵᱟᱰᱟᱭ ᱠᱮᱫᱼᱟ ᱾ ᱢᱟᱱᱮ ᱟᱹᱰᱤ ᱵᱷᱟᱹᱜᱤ ᱜᱟᱱ ᱜᱟᱞ ᱦᱮᱸ ᱵᱟᱰᱟᱭ ᱦᱩᱭ ᱮᱱᱟ ᱾ ᱟᱫᱚ ᱱᱤᱭᱟᱹ ᱟᱠᱷᱲᱟ ᱨᱮᱫᱚ ᱱᱤᱝᱠᱟᱹ ᱜᱮ ᱯᱚᱨᱮᱨ ᱫᱷᱟᱣ ᱟᱨᱦᱚᱸ ᱨᱚᱯᱚᱲ ᱦᱩᱭᱩᱜᱼᱟ ᱟᱢ ᱥᱟᱞᱟᱜ ᱾
ᱴᱷᱤᱠ ᱜᱮᱭᱟ ᱯᱚᱨᱮᱵᱟᱨ ᱟᱵᱟᱨ ᱨᱚᱲ ᱦᱩᱭᱩᱜᱼᱟ ᱾
ᱦᱮᱸ ᱴᱷᱤᱠ ᱜᱮᱭᱟ ᱾